ᱦᱩᱸ
ᱨᱚᱲ ᱠᱚ ᱟᱸᱡᱚᱢᱚᱜ ᱠᱟᱱᱟ
ᱦᱮᱸ ᱨᱚᱲ ᱠᱚ ᱟᱸᱡᱚᱢᱚᱜ ᱠᱟᱱᱟ
ᱦᱮᱸ ᱥᱮ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱛᱮ
ᱪᱮᱫ ᱦᱚᱸ ᱵᱟᱝ ᱜᱮ ᱛᱮᱦᱮᱧ ᱫᱚ ᱪᱤᱠᱟᱹ ᱫᱚ ᱵᱟᱝ ᱦᱳᱭ ᱚᱱᱛᱮ ᱵᱟᱡᱟᱨ ᱥᱮᱱ ᱜᱮᱞᱮ ᱥᱮᱱ ᱞᱮᱱᱟᱞᱮ ᱱᱮᱜᱮ ᱜᱮᱞᱮ ᱨᱩᱣᱟᱹᱲ ᱮᱱᱟ᱾
ᱟᱪᱪᱷᱟ᱾ ᱡᱮ ᱥᱚᱵᱽᱡᱤ ᱠᱚᱯᱮ ᱵᱟᱡᱟᱨ ᱟᱹᱜᱩ ᱠᱮᱫᱟ
ᱦᱳᱭ ᱥᱚᱵᱽᱡᱤ ᱠᱚ ᱟᱹᱰᱤ ᱠᱤᱪᱷᱩ ᱫᱚᱨᱠᱟᱨ ᱠᱚ ᱛᱟᱦᱮᱸ ᱠᱟᱱ ᱛᱟᱞᱮᱭᱟ
ᱟᱪᱪᱷᱟ ᱟᱪᱪᱷᱟ᱾
ᱟᱫᱚ ᱟᱹᱰᱤ ᱨᱮᱞᱮ ᱥᱮᱱ ᱞᱮᱱᱟ ᱥᱮᱱ ᱫᱚ ᱟᱫᱚᱜ ᱱᱚᱜᱼᱚᱭ ᱱᱤᱛᱚᱜ ᱞᱮ ᱨᱩᱣᱟᱹᱲ ᱦᱮᱡ ᱮᱱᱟ᱾ ᱫᱩᱲᱩᱵ ᱵᱟᱲᱟ ᱟᱠᱟᱱ ᱛᱟᱞᱮᱭᱟᱠᱚ ᱜᱚᱞᱯᱷᱚ ᱵᱟᱲᱟᱭᱮᱜᱼᱟ ᱠᱚ᱾
ᱚᱱᱠᱟ ᱜᱮ᱾ ᱟᱫᱚ ᱢᱮᱥ ᱨᱮᱜᱮᱢ ᱡᱟᱦᱟᱸ ᱯᱟᱲᱟᱜ ᱠᱟᱱᱟ ᱥᱮ ᱚᱲᱟᱜ ᱥᱮᱫ ᱨᱮᱜᱮ
ᱵᱟᱝᱼᱟ ᱱᱚᱜᱼᱚᱭ ᱯᱟᱲᱦᱟᱣ ᱵᱟᱲᱟ ᱜᱮ ᱦᱩᱭᱩᱜ ᱠᱟᱱᱟ᱾
ᱟᱪᱪᱷᱟ᱾
ᱟᱫᱚ ᱪᱮᱫ ᱮᱢ ᱪᱤᱠᱟᱹᱭᱟ ᱩᱫᱽᱢᱟᱹ ᱦᱚᱸ ᱪᱮᱫ ᱞᱮᱠᱟᱢ ᱛᱟᱦᱮᱱᱟ᱾ ᱟᱫᱚ ᱯᱟᱲᱦᱟᱣᱚᱜ ᱢᱮ᱾
ᱼᱼ
ᱚᱲᱟᱜ ᱨᱮᱦᱚᱸ ᱠᱚ ᱞᱟᱹᱭᱮᱫᱼᱟ ᱵᱟᱝᱟ ᱟᱞᱚᱢ ᱵᱟᱹᱜᱤᱭᱟ ᱯᱟᱲᱦᱟᱣ ᱫᱚᱼᱼ ᱯᱟᱲᱦᱟᱜᱼᱟ, ᱯᱟᱲᱦᱟᱣ ᱨᱮ ᱛᱤᱱᱟᱹᱜ ᱠᱷᱚᱨᱚᱪ ᱢᱮᱱᱟᱜᱼᱟ ᱥᱮ
ᱚᱱᱟ ᱢᱟ ᱠᱷᱚᱨᱚᱪ ᱢᱟ ᱢᱮᱱᱟᱜ ᱜᱮᱭᱟ ᱠᱟᱹᱣᱰᱤ ᱛᱟᱦᱮᱱ ᱵᱷᱳᱨ ᱫᱚ ᱦᱟᱜ ᱯᱟᱲᱦᱟᱣ ᱫᱚ ᱯᱟᱲᱦᱟᱜ ᱜᱮᱭᱟ ᱠᱟᱹᱣᱰᱤ ᱵᱟᱝ ᱛᱟᱦᱮᱱ ᱠᱷᱟᱱ ᱚᱠᱟᱨᱮᱢ ᱯᱟᱲᱦᱟᱜᱼᱟ᱾
ᱦᱳᱭ᱾ ᱛᱟᱦᱚᱞᱮ ᱟᱢ ᱫᱚ ᱪᱮᱫ ᱠᱚ ᱪᱤᱠᱟᱹ ᱵᱟᱲᱟᱭᱮᱫᱟ?
ᱪᱮᱫ ᱦᱚᱸ ᱵᱟᱝ ᱜᱮ ᱤᱧ ᱫᱚ
ᱯᱟᱲᱦᱟᱣ ᱠᱚᱫᱚ ᱵᱟᱹᱜᱤ ᱠᱮᱫᱟ ᱥᱮ ᱯᱟᱲᱦᱟᱣ ᱫᱚ ᱯᱟᱲᱦᱟᱣ ᱵᱟᱲᱟᱜ ᱠᱟᱱ ᱜᱮᱭᱟ ᱟᱢ ᱦᱚᱸ
ᱟ.... ᱯᱟᱦᱟᱣ ᱠᱚᱫᱚᱧ ᱵᱟᱹᱜᱤ ᱟᱠᱟᱜ ᱦᱟᱸᱜ, ᱠᱷᱮᱛ ᱥᱮᱫ ᱨᱮ ᱟᱞᱩ ᱞᱮ ᱪᱟᱥ ᱟᱠᱟᱫᱟ ᱟᱫᱚ ᱚᱱᱟ ᱟᱞᱩᱼᱼ ᱠᱚᱨᱮ ᱫᱟᱜ ᱤᱧ ᱮᱢᱟᱜ ᱠᱟᱱᱟ᱾
ᱟᱺ.... ᱦᱚᱭ ᱟᱫᱚ ᱯᱟᱲᱦᱟᱣ ᱠᱚ ᱵᱟᱹᱜᱤ ᱞᱮᱠᱷᱟᱱ ᱟᱫᱚ ᱪᱮᱫ ᱟᱫᱚᱢ ᱪᱤᱠᱟᱹᱭᱟ ᱠᱟᱹᱢᱤ ᱜᱮ ᱠᱟᱹᱢᱤ ᱵᱟᱲᱟᱭ ᱦᱩᱭᱩᱜᱼᱟ᱾ ᱪᱮᱫ ᱮᱢ ᱪᱤᱠᱟᱹᱭᱟ ᱵᱟᱠᱷᱟᱱ ᱫᱚᱼᱼ
ᱦᱩᱸ᱾ ᱯᱟᱲᱦᱟᱣ ᱫᱚ ᱯᱟᱲᱦᱟᱣ ᱠᱚᱜ ᱜᱮᱭᱟᱞᱤᱧ ᱟᱫᱚᱼᱼ ᱢᱟᱱᱮᱼᱼ ᱠᱟᱹᱣᱰᱤ ᱠᱚ ᱴᱷᱤᱠ ᱴᱷᱟᱠ ᱵᱟᱝ ᱠᱷᱟᱹᱛᱤᱨ ᱜᱮ ᱦᱟᱸᱜ ᱯᱟᱲᱦᱟᱣ ᱠᱚᱫᱚᱧ ᱵᱚᱱᱫᱚ ᱟᱠᱟᱜ-ᱟ᱾
ᱦᱳᱭᱛᱚ ᱯᱟᱲᱦᱟᱜ ᱠᱚ ᱼᱼ ᱛᱮ ᱜᱮᱞᱮ ᱫᱚ ᱢᱟᱱᱮ ᱠᱟᱹᱣᱰᱤ ᱫᱚ ᱮᱠᱫᱚᱢ ᱜᱮ ᱱᱤᱦᱟᱹᱛ ᱜᱮ ᱢᱟᱱᱮ ᱞᱟᱹᱠᱛᱤ ᱠᱟᱱᱟᱼᱼ ᱠᱟᱹᱣᱰᱤ ᱵᱟᱝᱠᱷᱟᱱ ᱫᱚ ᱪᱮᱫ ᱦᱚᱸᱜᱮ ᱵᱟᱝ ᱦᱩᱭᱩᱜᱼᱟ ᱯᱟᱲᱦᱟᱣ ᱫᱚᱼᱼ
ᱦᱩᱸ ᱦᱩᱸ᱾ ᱟᱫᱚ ᱠᱟᱹᱣᱰᱤ ᱵᱟᱠᱚ ᱚᱲᱟᱜ ᱠᱚᱨᱮ ᱠᱷᱚᱱᱟᱜ ᱵᱟᱠᱚ ᱮᱢ ᱫᱟᱲᱮᱭᱟᱜ ᱛᱮ ᱚᱱᱟ ᱠᱷᱟᱛᱤᱨ ᱟᱫᱚᱼᱼ ᱛᱟᱦᱞᱮ ᱠᱷᱟᱱ ᱫᱚ ᱯᱟᱲᱦᱟᱜ ᱫᱚᱧ ᱵᱟᱹᱜᱤ ᱠᱮᱫ ᱛᱮ ᱪᱟᱥ ᱤᱧ ᱪᱷᱩᱴᱟᱹᱜᱼ ᱟ.. ᱟᱨᱼᱼ ᱚᱱᱟᱛᱮ ᱟᱫᱚ ᱟᱞᱩ ᱠᱚᱧ ᱪᱟᱥ ᱟᱠᱟᱜᱼᱟ᱾
ᱦᱮᱸᱛᱚ᱾ ᱛᱤᱱᱟᱹᱜ ᱜᱟᱱ ᱛᱟᱦᱚᱞᱮᱢ ᱪᱟᱥ ᱟᱠᱟᱫᱟ?
ᱦᱮᱸ᱾ ᱪᱟᱥ ᱟᱠᱟᱫ ᱜᱮᱭᱤᱹᱧ ᱯᱮ ᱵᱤᱜᱷᱟᱹ᱾
ᱚ ᱦᱮᱸ ᱛᱚ᱾
ᱼᱼ
ᱵᱷᱟᱜᱤ ᱜᱮᱭᱟ ᱚᱱᱟᱦᱚᱸ ᱪᱟᱥ ᱞᱮᱠᱷᱟᱱ ᱫᱚ ᱦᱩᱭᱩᱜ ᱜᱤᱭᱟ᱾
ᱦᱮ ᱟᱫᱚ ᱚᱱᱠᱟᱜ ᱠᱟᱹᱣᱰᱤ ᱪᱮᱛᱟᱱ ᱨᱮᱜᱮ ᱡᱚᱛᱚ ᱨᱚᱠᱚᱢ ᱛᱚ ᱨᱟᱱ ᱥᱟᱨ ᱠᱚ ᱠᱟᱣᱰᱤ ᱵᱟᱝᱠᱷᱟᱱ ᱫᱚ ᱚᱠᱟ ᱞᱮᱠᱟᱨᱮ ᱨᱟᱱ ᱥᱟᱨ ᱠᱚ ᱫᱚᱢ ᱮᱢᱟᱜ-ᱟ
ᱦᱮᱸ ᱦᱮᱸ
ᱢᱟᱱᱮ ᱚᱱᱟ ᱛᱤᱱᱟ. ᱜ ᱠᱟᱹᱣᱰᱤ ᱛᱟᱦᱮᱱ ᱵᱷᱳᱨ ᱜᱮ ᱦᱟᱸᱜ ᱠᱟᱹᱴᱤᱡ ᱪᱚᱨᱚᱠᱮ ᱧᱚᱜ ᱡᱚᱛᱚᱱ ᱦᱩᱭᱩᱜ ᱠᱟᱹᱣᱰᱤ ᱵᱟᱝ ᱛᱟᱦᱮᱸ ᱞᱮᱱᱠᱷᱟᱱ ᱱᱟᱦᱟᱜ ᱪᱚᱨᱚᱠ ᱧᱚᱜ ᱡᱚᱛᱚᱱ ᱵᱟᱝ ᱜᱟᱱᱚᱜ ᱠᱟᱱᱟ
ᱦᱮᱸᱛᱚ ᱨᱟᱱ ᱠᱚ ᱢᱟᱱᱮ ᱮᱢᱟᱜ ᱦᱩᱭᱩᱜ ᱟ ᱛᱚ ᱴᱟᱭᱤᱢ ᱴᱟᱭᱤᱢ
ᱦᱮᱸ ᱟᱫᱚ ᱡᱩᱫᱤ ᱟᱢᱛᱮ ᱦᱚᱸ ᱯᱮᱫᱤᱱ ᱚᱱᱛᱚᱨ ᱛᱮ ᱡᱩᱫᱤ ᱮᱥᱯᱨᱮ ᱵᱟᱲᱟᱭᱟᱢ ᱛᱤᱡᱩ ᱜᱚᱡᱚᱜ.... ᱨᱟᱱ ᱠᱚ ᱛᱟᱦᱚᱞᱮ ᱠᱷᱟᱱ ᱫᱚ ᱛᱤᱡᱩ ᱠᱚ ᱵᱟᱠᱚ ᱞᱟᱜᱟᱜᱼᱟ ᱟᱨ ᱚᱱᱠᱟ ᱵᱷᱤᱴᱟᱢᱤᱱ ᱠᱚ ᱠᱚ ᱡᱩᱫᱤᱢ ᱮᱥᱯᱨᱮ ᱠᱷᱟᱱ ᱫᱚ ᱚᱱᱟ ᱟᱹᱞᱩ ᱠᱚ ᱦᱟᱨᱟ ᱧᱚᱜᱚᱜᱼᱟ
ᱦᱚᱸ
ᱟᱨ ᱵᱟᱝᱠᱷᱟᱱ ᱫᱚ ᱤᱱᱠᱟᱹᱜᱮ ᱛᱟᱦᱮᱱᱟ ᱚᱱᱟ ᱟ. ᱞᱩ ᱫᱚ ᱵᱟᱝ ᱦᱟᱨᱟᱜᱼᱟ ᱼᱼ ᱷᱟᱡ ᱠᱟᱹᱴᱤᱡ ᱠᱟᱹᱴᱤᱡ ᱜᱮ ᱛᱟᱦᱮᱱᱟ ᱼᱼ
ᱼᱼ
ᱱᱚᱶᱟ ᱛᱤᱱ ᱨᱮ ᱱᱟᱦᱟᱜ ᱫᱟᱜ ᱮᱢ ᱠᱟᱛᱮᱜ ᱟᱫᱚ ᱦᱟᱸᱜ ᱫᱷᱤᱱᱟᱹᱝ ᱥᱮᱱ ᱦᱟᱸᱜ ᱟᱫᱚᱧ ᱮᱥᱯᱨᱮᱭᱟ ᱦᱟᱸᱜ ᱨᱟᱱᱤᱧ ᱮᱢᱟᱜᱼᱟ ᱦᱟᱸᱜ
ᱦᱮᱸ ᱛᱚ ᱪᱮᱫ-ᱮᱢ ᱪᱤᱠᱟᱹᱭᱟ ᱛᱟᱦᱟᱞᱮ ᱚᱱᱟᱠᱚᱜᱮ ᱪᱟᱥ ᱵᱟᱲᱟᱭ ᱢᱮ ᱧᱮᱞ ᱢᱮ ᱪᱮᱫ ᱞᱮᱠᱟ ᱦᱩᱭᱩᱜ ᱠᱟᱱᱟ
ᱚᱱᱟ ᱠᱷᱟᱛᱤᱨ ᱜᱮ ᱟᱫᱚ ᱪᱟᱥ ᱨᱤᱧ ᱫᱷᱩᱨᱟᱹᱣ ᱟᱠᱟᱱᱟ
ᱦᱮᱸ ᱡᱟᱸᱦᱟᱱᱟᱜ ᱜᱮ ᱢᱟᱱᱮ ᱧᱮᱞ ᱦᱩᱭᱩᱜ-ᱟ ᱛᱚ ᱡᱟᱸᱦᱟᱱᱟᱜ ᱜᱮ ᱥᱩᱫᱩ ᱩᱫᱷᱤᱢᱟᱹ ᱛᱟᱦᱮᱸ ᱞᱮᱱ ᱠᱷᱟᱱ ᱫᱚ ᱵᱟᱝ ᱦᱩᱭᱩᱜ-ᱟ ᱛᱚ
ᱦᱮᱸ ᱦᱮᱸ ᱡᱮᱦᱮᱛᱩ ᱢᱟᱲᱟᱝ ᱠᱷᱚᱱᱟᱜ ᱟᱭᱳ ᱵᱟᱵᱟ ᱪᱮᱛᱟᱱ ᱨᱮ ᱡᱚᱢ ᱟᱠᱟᱫ.... ᱱᱤᱛᱚᱜ ᱡᱩᱫᱤ ᱟᱢ ᱵᱟᱢ ᱡᱚᱢ ᱚᱪᱚ ᱠᱤᱱᱟ
ᱪᱮᱛᱟᱱ ᱨᱮᱫᱚ ᱵᱚᱱ ᱦᱟᱨᱟ ᱟᱠᱟᱱᱟ ᱵᱚᱱ ᱩᱱᱠᱩᱣᱟᱜ
ᱟ ᱴᱩᱠᱩᱱ ᱜᱮ ᱱᱤᱛᱳ.... ᱫᱚᱢ ᱢᱟᱨᱟᱝ ᱟᱠᱟᱱᱟ ᱱᱤᱛᱚᱜ ᱫᱚ ᱱᱤᱡᱮᱦᱚᱛᱚ ᱵᱩᱡᱽ ᱮᱢ ᱥᱮᱬᱟ ᱟᱠᱟᱫᱼᱟ ᱥᱮ ᱚᱠᱟᱴᱟᱜ ᱪᱮᱫ ᱪᱤᱠᱟᱹ ᱞᱮ ᱠᱷᱟᱱ ᱵᱷᱟᱜᱤ ᱦᱩᱭᱩᱜᱼᱟ ᱢᱮᱱᱛᱮ ᱫᱤᱱ ᱦᱤᱞᱳᱜ ᱜᱮ ᱟᱭᱳᱼᱵᱟ ᱫᱚᱠᱤᱱ ᱛᱟᱦᱮᱱᱟ ᱥᱮᱠᱤᱱ ᱫᱟᱲᱮᱭᱟᱜᱼᱟ ᱫᱤᱱ ᱦᱤᱞᱳᱜ
ᱦᱮᱸ ᱚᱱᱟᱠᱷᱟᱛᱤᱨᱜᱮ ᱟᱫᱚ ᱚᱱᱟᱠᱷᱟᱛᱤᱨᱜᱤᱧ ᱢᱚᱱᱮ ᱠᱮᱫᱮᱜ ᱞᱮ ᱪᱮᱫᱟᱜ ᱵᱮᱠᱟᱨ ᱜᱤᱧ ᱛᱟᱦᱮᱱᱟ ᱮᱢᱱᱤᱛᱮ ᱠᱟᱹᱣᱰᱤ ᱵᱟᱝ ᱠᱷᱟᱹᱛᱤᱨ ᱜᱮ ᱯᱟᱲᱦᱟᱣ ᱵᱟᱹᱧ ᱯᱟᱲᱦᱟᱣ ᱫᱟᱲᱮ ᱠᱟᱣᱜᱼᱟ ᱱᱤᱛᱚᱜ ᱡᱩᱫᱤ ᱠᱟᱹᱣᱰᱤ ᱵᱟᱝ ᱛᱟᱦᱮᱱᱟ ᱡᱚᱢ ᱡᱚᱢᱟᱢ ᱪᱮᱫ ᱚᱱᱟ ᱦᱚᱸ ᱚᱱᱚᱴᱛᱮ ᱛᱮᱦᱚᱸ ᱤᱭᱟᱹᱟᱹᱜᱮ ᱵᱩᱡᱷᱟᱹᱜ ᱠᱟᱱᱟ ᱟᱫᱚ ᱚᱱᱟᱠᱷᱟᱛᱤᱨᱤᱧ ᱢᱚᱱ ᱵᱟᱲᱟᱭ ᱠᱮᱫᱟᱞᱤᱧ ᱦᱟᱯᱮ ᱛᱚᱵᱮ ᱪᱟᱥ ᱤᱧ ᱫᱷᱩᱨᱟᱹᱣ ᱞᱮᱱ ᱜᱮᱭᱟ ᱡᱩᱫᱤ ᱠᱟᱹᱣᱰᱤ ᱠᱚ ᱡᱟᱦᱟᱸ ᱜᱮ ᱦᱤᱡᱩᱜ ᱠᱟᱱ ᱚᱱᱟ ᱠᱚᱛᱮ ᱨᱮᱦᱚᱸ ᱡᱚᱢ ᱡᱚᱢ ᱵᱟᱲᱟ ᱦᱩᱭᱩᱜᱼᱟ
ᱦᱳᱭ ᱢᱟᱱᱮ ᱚᱲᱟᱜ ᱨᱮ ᱟᱨᱠᱤ ᱚᱵᱷᱟᱵ ᱟᱨᱠᱤ ᱡᱮᱢᱚᱱ ᱟᱞᱚ ᱦᱩᱭᱩᱜ ᱢᱟ ᱱᱤᱛ ᱫᱚ ᱵᱩᱡᱷᱟᱹᱣ ᱵᱚᱱ ᱥᱮᱬᱟ ᱟᱠᱫᱼᱟ ᱥᱮ ᱟᱭᱳᱼᱵᱟᱵᱟ ᱫᱚ ᱫᱤᱱ ᱜᱮᱠᱚ ᱫᱟᱲᱮᱭᱟᱜᱼᱟ ᱠᱤ ᱵᱚᱭᱮᱥᱚᱜᱼᱟ ᱠᱚ ᱛᱚ
ᱦᱩᱸ
ᱦᱳᱭ ᱫᱚ ᱦᱩᱭᱩᱜᱭ ᱜᱮᱭᱟ ᱢᱚᱸᱡᱽᱛᱮ ᱪᱟᱥ ᱵᱟᱲᱟᱭ ᱢᱮ ᱧᱮᱞ ᱢᱮ ᱴᱟᱭᱤᱢ ᱴᱟᱭᱤᱢ ᱨᱟᱱ ᱠᱚ ᱮᱢᱟᱜ ᱢᱮ ᱟᱫᱚ ᱥᱩᱫᱩ ᱟᱹᱞᱩ ᱢᱚᱛᱚ ᱜᱮᱢ ᱪᱟᱥ ᱟᱠᱟᱫᱟ ᱥᱮ ᱟᱨᱚᱦᱚᱸ ᱮᱴᱟᱜ ᱠᱤᱪᱷᱩ ᱠᱚᱢ ᱨᱚᱦᱚᱭ ᱟᱠᱟᱫᱟᱼᱟ
ᱦᱳᱭ ᱟᱹᱞᱩ ᱯᱮᱸᱭᱟᱡ ᱟᱫᱟ ᱛᱟᱨᱯᱚᱨᱮ ᱜᱟᱡᱚᱨ
ᱚᱱᱮ ᱛᱚ ᱟᱹᱰᱤ ᱠᱤᱪᱷᱩ ᱜᱮᱢ ᱨᱚᱦᱚᱭ ᱟᱠᱟᱫᱟ
ᱦᱮᱸ ᱟᱫᱚ ᱟᱹᱰᱤ ᱠᱤᱪᱷᱩᱧ ᱪᱟᱥ ᱠᱟᱜ ᱟᱫᱚ ᱦᱟᱸᱜ ᱨᱚᱦᱚᱭ ᱢᱟᱧ ᱨᱚᱦᱚᱭ ᱟᱠᱟᱫ ᱟᱫᱚ ᱠᱟᱹᱣᱰᱤ ᱵᱟᱝ ᱠᱟᱱᱟ ᱟᱫᱚ ᱛᱤᱡᱩ ᱢᱟᱠᱚ ᱡᱚᱢ ᱢᱟᱠᱚ ᱡᱚᱢᱮᱫ-ᱟ ᱤᱧ ᱧᱮᱞᱮᱫᱼᱟ ᱟᱫᱚ ᱠᱟᱹᱣᱰᱤ ᱵᱟᱠᱷᱟᱱ ᱫᱚ ᱪᱮᱫ ᱦᱚᱸ ᱵᱟᱝ ᱜᱟᱱᱚᱜ ᱠᱟᱱ ᱛᱤᱧᱟᱹ ᱵᱟᱝᱠᱷᱟᱱ ᱫᱚ ᱪᱟᱥ ᱠᱟᱛᱮᱜ ᱦᱚᱸᱛᱚ ᱟᱲᱟᱜ ᱜᱤᱲᱤ ᱞᱮᱠᱷᱟᱱ ᱦᱚᱸ ᱵᱟᱝ ᱜᱟᱱᱚᱜ ᱠᱟᱱᱟ
ᱦᱳᱭ ᱵᱟᱝ ᱜᱟᱱᱚᱜᱼᱟ ᱚᱱᱟ ᱢᱟ ᱟᱨᱚ ᱛᱟᱦᱚᱞᱮ ᱟᱹᱰᱤ ᱡᱳᱨ ᱚᱱᱟ ᱫᱚ ᱤᱭᱟᱹᱜ ᱟᱥᱮ ᱵᱮᱠᱟᱨᱚᱜᱼᱟ ᱟᱨᱠᱤ ᱡᱟᱦᱟᱸᱞᱮᱠᱟ ᱠᱟᱛᱮ ᱜᱮ ᱨᱟᱱ ᱫᱚ ᱟᱜᱩᱭ ᱢᱮ ᱟᱨ ᱦᱤᱨᱤ ᱵᱟᱲᱟᱣᱟᱜ ᱢᱮ ᱾
ᱦᱮ ᱟᱫᱚᱜ ᱦᱟᱜ ᱠᱟᱣᱰᱤ ᱪᱮᱛᱟᱱ ᱨᱮᱜᱮ ᱡᱷᱚᱛᱚᱱᱟᱜ ᱫᱚ ᱢᱮᱱᱟᱜ ᱟᱠᱟᱫ ᱟᱫᱚ ᱠᱟᱣᱰᱤ ᱡᱩᱫᱤ ᱴᱷᱤᱠ ᱴᱷᱟᱠ ᱛᱟᱦᱮᱱ ᱛᱤᱧᱟ ᱛᱟᱦᱞᱮ ᱠᱷᱟᱱ ᱫᱚ ᱨᱟᱱ ᱢᱮᱥᱟ ᱥᱟᱨ ᱠᱩᱧ ᱮᱢᱟᱜᱼᱟ ᱴᱷᱤᱠ ᱮᱟᱜ ᱴᱨᱤᱴᱢᱮᱱᱴ ᱮᱢ ᱦᱩᱭᱩᱜ ᱛᱤᱧᱟ ᱟᱫᱷᱮᱠ ᱠᱟᱹᱣᱰᱤ ᱠᱟᱹᱴᱤᱡ ᱮᱸᱴᱠᱮᱴᱚᱬᱮ ᱠᱷᱟᱹᱛᱤᱨ ᱟᱫᱚ ᱦᱟᱸᱜ ᱨᱟᱱ ᱥᱟᱱ ᱫᱚ ᱡᱟᱹᱥᱛᱤ ᱵᱟᱹᱧ ᱮᱢᱟᱜ ᱠᱟᱱᱟ ᱚᱱᱟᱛᱤᱨ ᱜᱮ ᱫᱟᱜ ᱠᱚᱦᱚᱸ ᱚᱱᱠᱟ ᱥᱚᱯᱛᱟᱦᱮ ᱨᱮ ᱢᱤᱫ ᱫᱷᱟᱣ ᱠᱟᱛᱮ ᱜᱤᱧ ᱮᱢᱟᱜ ᱠᱟᱱᱟ
ᱚ ᱟᱨ ᱚᱱᱮ ᱪᱟᱥᱫᱢ ᱪᱟᱥ ᱟᱠᱟᱫᱟ ᱪᱮᱫ ᱫᱟᱜ ᱛᱮᱢ ᱪᱟᱥ ᱟᱠᱟᱫᱟ ᱡᱟᱦᱟᱱᱟᱜ ᱯᱩᱠᱷᱨᱤ ᱠᱚ ᱢᱮᱱᱟᱜᱼᱟ ᱥᱮ ᱚᱱᱮ ᱥᱟᱺᱜᱤᱧ ᱠᱷᱚᱱ ᱜᱮᱢᱮᱨ
ᱚᱱᱟ ᱠᱚᱨᱮᱫ ᱫᱚᱢ ᱫᱩᱞ ᱵᱟᱲᱟᱜ ᱠᱟᱱᱟ
ᱟᱫᱚ ᱦᱟᱜ ᱠᱟᱹᱣᱰᱤ ᱵᱟᱝ ᱠᱷᱟᱹᱛᱤᱨ ᱦᱟᱜ ᱚᱱᱟ ᱚᱱᱟ ᱠᱚᱫᱚ ᱦᱟᱸᱜ ᱯᱩᱠᱷᱨᱤ ᱠᱷᱚᱱᱟᱜ ᱥᱮ ᱢᱮᱥᱤᱱ ᱛᱮ ᱮᱢ ᱚᱱᱟ ᱫᱚ ᱦᱟᱸᱜ ᱚᱱᱠᱟ ᱫᱚ ᱵᱟᱝ ᱥᱩᱵᱤᱫᱟ ᱵᱟᱱᱩᱜ ᱟᱱᱤᱡ ᱟᱞᱮ ᱥᱮᱱ ᱫᱚ ᱦᱟᱸᱜ᱾ ᱟᱫᱚ ᱡᱟᱜᱮ ᱚᱱᱟ ᱜᱚᱜ ᱟᱜᱩ ᱟᱨ ᱜᱮᱢᱮᱨ ᱟᱹᱜᱩ ᱜᱮ ᱦᱟᱸᱜ
ᱟᱸ
ᱚᱱᱠᱟᱛᱮᱫ ᱜᱮ ᱟᱹᱜᱩ ᱠᱟᱛᱮᱫ ᱜᱮ ᱫᱟᱜ ᱠᱚᱫᱚᱧ ᱮᱢ ᱵᱟᱲᱟᱜ ᱠᱟᱱᱟ ᱟᱫᱚ ᱦᱚᱸ ᱠᱟᱹᱣᱰᱤ ᱠᱟᱹᱣᱰᱤ ᱛᱟᱦᱮᱸ ᱞᱮᱱ ᱠᱷᱟᱱ ᱫᱚ ᱢᱮᱥᱤᱱ ᱥᱮ ᱚᱱᱠᱟ ᱥᱤᱞᱤᱯ ᱜᱩᱭ ᱜᱟᱱ ᱠᱚᱜᱟ ᱟᱫᱚ ᱠᱟᱹᱣᱰᱤ ᱵᱟᱝ ᱠᱷᱟᱹᱛᱤᱨᱱᱟᱜ ᱫᱚ ᱚᱱᱟ ᱠᱚᱫᱚ ᱵᱟᱹᱧ ᱜᱮᱫ ᱟᱠᱟ ᱥᱮ ᱚᱱᱟ ᱠᱚ ᱵᱟᱹᱧ ᱟᱹᱜᱩ ᱟᱠᱟ
ᱯᱳᱭᱞᱳ ᱯᱳᱭᱞᱳ ᱫᱚ ᱚᱱᱠᱟᱜᱮ ᱦᱳᱭᱳᱜᱼᱟ ᱟᱫᱚ ᱚᱱᱠᱟ ᱢᱤᱫ ᱵᱟᱨ ᱫᱷᱟᱣ ᱚᱱᱠᱟᱢ ᱪᱟᱥ ᱞᱮᱠᱷᱟᱱ ᱟᱨᱠᱤ ᱚᱰᱮ ᱠᱷᱚᱱᱟᱜ ᱜᱮ ᱡᱟᱜᱮ ᱠᱟᱣᱰᱤ ᱦᱩᱭᱩᱜᱼᱟ ᱟᱫᱚ ᱚᱱᱠᱟ ᱚᱱᱠᱟ ᱚᱱᱠᱟ ᱛᱮᱜᱮ ᱦᱟᱱᱟ ᱱᱤᱭᱟᱹ ᱦᱟᱛᱟᱣ ᱠᱟᱜ ᱢᱮ ᱡᱤᱱᱤᱥ ᱠᱚ ᱦᱟᱛᱟᱣ ᱫᱚᱦᱚ ᱠᱟᱜ ᱢᱮ ᱡᱟᱦᱟᱸ ᱡᱟᱛᱮ ᱠᱚᱨᱮ ᱯᱚᱨᱚᱵᱚᱨᱛᱤ ᱠᱟᱞᱨᱮ ᱟᱨᱚ ᱢᱟᱱᱮ ᱢᱚᱸᱡᱽ ᱛᱮᱢ ᱪᱟᱥ ᱫᱟᱲᱮᱭᱟᱜᱼᱟ ᱦᱚᱲ ᱠᱚ ᱠᱚᱭ ᱵᱟᱝ ᱦᱩᱭᱩᱜᱼᱟ ᱱᱤᱡᱮᱨᱟᱜ ᱡᱚᱛᱚ ᱛᱟᱦᱮᱸ ᱞᱮᱱᱠᱷᱟᱱ ᱫᱚ ᱤᱪᱪᱷᱟᱹ ᱢᱚᱛᱚ ᱛᱤᱨᱮ ᱫᱟᱜ ᱞᱟᱜᱟᱜᱼᱟ᱾ ᱟ ᱵᱟᱝ ᱞᱟᱜᱟᱜᱼᱟ ᱧᱮᱞ ᱠᱮᱫᱟᱢ ᱥᱚᱸᱜᱮ ᱢᱮᱥᱤᱱ ᱠᱚᱢ ᱤᱫᱤ ᱠᱮᱫᱟ ᱫᱟᱜ ᱮᱢ ᱟᱨᱮᱡ ᱟᱫᱟ
ᱦᱚᱸ ᱚᱱᱟ ᱠᱷᱟᱹᱛᱤᱨ ᱜᱮ ᱟᱫᱚ ᱦᱟᱸᱜ ᱢᱤᱫ ᱢᱚᱱᱮᱛᱮᱧ ᱪᱟᱥ ᱤᱧ ᱫᱷᱩᱨᱟᱹᱣ ᱟᱠᱟᱱᱟ ᱟᱫᱚᱧ ᱢᱚᱱᱮᱫᱟ ᱠᱟᱣᱰᱤ ᱡᱟᱦᱟᱸ ᱞᱮᱠᱟᱛᱮ ᱟᱹᱜᱩᱜᱼᱟ ᱠᱟᱹᱣᱰᱤ ᱟᱹᱜᱩ ᱠᱚᱨᱛᱮ ᱜᱮᱞᱮ ᱡᱟᱦᱟᱱᱟᱜ ᱜᱮ ᱪᱤᱠᱟᱹᱭ ᱦᱩᱭᱩᱜ ᱛᱤᱧᱟ ᱢᱟ ᱠᱷᱟᱱ ᱫᱚ ᱡᱟᱜᱮ ᱟᱭᱳ ᱵᱟᱵᱟ ᱫᱚ ᱱᱤᱛᱚᱜ ᱠᱟᱹᱴᱤᱡ ᱠᱷᱚᱱᱟᱜ ᱠᱤᱱ ᱴᱩᱣᱟᱹᱨ ᱠᱷᱚᱱᱟᱜ ᱠᱤᱱ ᱦᱟᱨᱟ ᱠᱮᱫ ᱱᱤᱛᱚᱜ ᱡᱩᱫᱤ ᱚᱱᱠᱤᱱ ᱵᱟᱹᱧ ᱡᱚᱢ ᱦᱚᱪᱚ ᱠᱤᱱᱟ ᱥᱮ ᱨᱮᱸᱜᱮᱡ ᱛᱤᱧ ᱫᱚᱦᱚ ᱠᱤᱱᱟ ᱚᱱᱟ ᱫᱚ ᱦᱟᱸᱜ᱾ ᱤᱧ ᱦᱚᱸ ᱟᱲᱤᱥ ᱤᱧ ᱵᱩᱡᱷᱟᱹᱣᱟ ᱥᱮ ᱡᱟᱦᱟᱸᱭᱮ ᱞᱮᱞᱤᱧ ᱩᱱᱤ ᱦᱚᱸ ᱟᱹᱲᱤᱥ ᱚᱜ ᱮ ᱵᱤᱡᱟᱹᱶᱟ ᱚᱱᱟ ᱛᱤᱨᱜᱮ ᱟᱫᱚ ᱤᱧᱤᱜ ᱢᱚᱱᱮ ᱠᱚᱼᱟ ᱡᱮ ᱪᱟᱥ ᱞᱮᱠᱷᱟᱱ ᱫᱚ ᱯᱟᱪᱮᱫ ᱠᱤᱪᱷᱩ ᱠᱟᱹᱣᱰᱤ ᱨᱮᱦᱚᱧ ᱧᱟᱢ ᱛᱮ ᱡᱟᱦᱟᱸᱭ ᱜᱮ
ᱪᱟᱥ ᱞᱮᱠᱷᱟᱱ ᱫᱚ ᱦᱩᱭᱩᱜ ᱜᱮᱭᱟ ᱢᱤᱫ ᱢᱚᱱᱮᱛᱮ ᱡᱟᱦᱱᱟᱜ ᱜᱮ ᱠᱢᱤ ᱦᱩᱭᱩᱜᱼᱟ᱾
ᱦᱮᱸ ᱚᱱᱟ ᱠᱷᱟᱹᱛᱤᱨ ᱜᱮ ᱟᱫᱚ ᱦᱟᱸᱜ ᱪᱟᱥ ᱢᱟᱧ ᱪᱟᱥ ᱟᱠᱟᱜᱼᱟ ᱦᱟᱜ ᱟᱫᱚ ᱦᱟᱸᱜ ᱨᱟᱱ ᱥᱟᱨᱢᱟ ᱴᱷᱤᱠ ᱴᱷᱟᱠ ᱵᱟᱝ ᱠᱷᱟᱹᱛᱤᱨ ᱦᱟᱸᱜ ᱮᱴᱠᱮᱴᱚᱬᱮ ᱧᱚᱜ ᱤᱧ ᱵᱩᱡᱷᱟᱹᱣᱮᱫᱼᱟ ᱠᱟᱹᱣᱰᱤ ᱛᱟᱦᱮᱸ ᱞᱮᱱᱠᱷᱟᱱ ᱫᱚ ᱟᱨᱦᱚᱸ ᱥᱩᱵᱤᱫᱷᱟ ᱦᱩᱭ ᱠᱚᱜ ᱛᱤᱧᱟ᱾ ᱟᱫᱚ ᱠᱟᱣᱰᱤ ᱵᱟᱝ ᱠᱷᱟᱛᱤᱨ ᱦᱟᱸᱜ ᱴᱤᱴᱢᱮᱱᱴ
ᱟᱫᱚ ᱚᱱᱠᱟ ᱠᱟᱛᱮᱜ ᱜᱮ ᱡᱟᱦᱟᱸ ᱞᱮᱠᱟᱛᱮ ᱢᱮᱱᱮᱡ ᱢᱮ ᱱᱤᱭᱟᱹ ᱵᱟᱨ ᱫᱚ ᱢᱤᱫ ᱫᱷᱟᱣ ᱡᱟᱦᱟᱸ ᱞᱮᱠᱟᱛᱮᱢ ᱪᱟᱥ ᱞᱮᱠᱷᱟᱱ ᱫᱚ ᱚᱸᱰᱮ ᱠᱷᱚᱱᱟᱜ ᱜᱮ ᱱᱟᱜ ᱚᱱᱟ ᱠᱚᱫᱚ ᱦᱟᱱᱟᱜ ᱚᱱᱟ ᱡᱟᱦᱟᱸ ᱨᱤᱝ ᱠᱚ ᱚᱱᱟ ᱫᱚ ᱦᱟᱞᱟᱜᱼᱟ ᱚᱱᱠᱟ ᱚᱱᱠᱟ ᱛᱮᱜᱮ ᱧᱮᱞᱟᱢ ᱱᱟᱦᱜ ᱴᱷᱤᱠ ᱜᱮ ᱦᱟᱸᱜ ᱦᱩᱭ ᱪᱟᱞᱟᱜᱼᱟ᱾
ᱟᱫᱚ ᱚᱱᱟ ᱠᱷᱟᱛᱤᱨ ᱜᱮᱦᱟᱸᱜ ᱟᱫᱚ ᱦᱟᱸᱜ ᱱᱤᱛᱚᱜ ᱜᱮ ᱠᱟᱣᱰᱤ ᱴᱷᱤᱠ ᱴᱷᱟ ᱧᱟᱢᱚᱜ ᱠᱷᱟᱱ ᱫᱚ᱾ ᱛᱟᱦᱚᱞᱮ ᱠᱷᱟᱱ ᱚᱱᱟᱛᱮᱜᱮ ᱵᱷᱟᱜᱮ ᱧᱚᱜ ᱧᱮᱞᱚᱜᱼᱟ ᱡᱮ ᱦᱟᱹᱨᱭᱟᱹᱲ ᱧᱚᱜ ᱫᱟᱨᱮ ᱠᱚ᱾ ᱦᱟᱨᱟᱭ ᱤᱫᱤ ᱞᱮᱱᱠᱷᱟᱱ ᱟᱨ ᱮᱢᱱᱛᱮ ᱱᱚᱛᱮ ᱟᱞᱮ ᱥᱮᱱ ᱫᱚ᱾ ᱠᱟᱹᱴᱤᱡ ᱵᱤᱨ ᱫᱷᱟᱨᱮ ᱧᱚᱜ ᱜᱮᱭᱟ, ᱟᱫᱚ ᱮᱢ ᱛᱮᱠᱚ ᱦᱤᱡᱩᱜ ᱠᱟᱱᱟ ᱠᱩᱞᱟᱹᱭ ᱠᱚ᱾ ᱟᱨ ᱠᱩᱞᱟᱹᱭ! ᱦᱟᱷᱟᱰᱜᱟᱨ ᱟᱹᱰᱤᱜ ᱚᱱᱠᱟ ᱡᱤᱭᱟᱹᱞᱤ ᱠᱚᱠᱚ ᱦᱤᱡᱩᱜ ᱠᱟᱱᱟ ᱩᱱᱠᱩ᱾
ᱦᱮᱸ
ᱥᱩᱠᱨᱤ ᱠᱚᱠᱚ ᱦᱤᱡᱩᱜ ᱠᱟᱱᱟ ᱠᱚ ᱩᱴᱟᱹᱭᱮᱫᱼᱟ ᱠᱚ, ᱱᱚᱥᱴᱚᱸ ᱤᱭᱟᱹᱭ ᱜᱤᱲᱤ
ᱦᱮᱸᱛᱚ᱾
ᱚᱱᱠᱟ᱾
ᱟᱫᱚ ᱢᱟᱱᱮ ᱦᱚᱨᱦᱚᱭ ᱫᱟᱢ ᱥᱮ ᱚᱱᱟ ᱫᱚᱢ ᱵᱟᱹᱜᱤᱭᱟᱜ ᱠᱟᱱᱟᱢ ᱟᱨᱠᱤ
ᱟᱫᱚ ᱦᱚᱨᱚ ᱦᱩᱭᱩᱜ ᱠᱟᱱᱟ ᱵᱟᱝ ᱦᱚᱨᱚᱜ ᱛᱮᱫᱚ ᱦᱟᱸᱜ ᱵᱟᱝ ᱜᱟᱱᱚᱜ ᱠᱟᱱᱟ ᱟᱫᱚ ᱩᱱᱠᱩ ᱡᱤᱭᱟᱹᱞᱤ ᱠᱚᱠᱚ ᱦᱮᱡ ᱦᱮᱡ ᱞᱮᱱᱠᱷᱟᱱ ᱜᱮᱠᱚ ᱚᱱᱟ ᱠᱚᱫᱚ ᱠᱷᱚᱛᱤᱭᱮᱫᱼᱟ ᱞᱮᱵᱮᱫᱮᱜᱼᱟ ᱠᱚ ᱩᱴᱟᱹ ᱩᱴᱟᱹᱭᱮᱫ ᱟᱠᱚ
ᱟᱨ ᱟᱨᱚ ᱥᱩᱠᱨᱤ ᱢᱟ ᱟᱫᱚ ᱠᱷᱟᱹᱞᱤ ᱩᱴᱟᱹᱜᱮ, ᱡᱚᱛᱚ ᱟᱞᱩᱠᱩ ᱡᱩᱚᱫᱤ ᱠᱚ ᱚᱱᱠᱟ ᱡᱚᱫᱤ! ᱩᱴᱟᱹ ᱠᱟᱜᱼᱟ ᱛᱟᱦᱚᱞᱮ ᱚᱱᱟ ᱫᱚ ᱟᱫᱚ ᱱᱚᱥᱴᱚᱜᱼᱟ ᱛᱚ᱾
ᱦᱮᱸ ᱦᱸ ᱟᱫᱚᱫᱚ ᱢᱤᱫ ᱫᱷᱟᱣ ᱨᱮ ᱯᱩᱨᱟᱹ ᱜᱚᱡ ᱩᱛᱟᱹᱨᱚᱜᱼᱟ ᱟᱫᱚ᱾ ᱚᱱᱠᱟ ᱠᱩᱞᱟᱹᱭ ᱠᱚᱠᱚ ᱦᱮᱡ ᱞᱮᱱᱠᱷᱟᱱ, ᱥᱟᱠᱟᱢ ᱠᱚᱠᱚ ᱡᱚᱢᱮᱫᱼᱟ, ᱰᱷᱟᱹᱱᱴᱜ ᱠᱚᱠᱚ ᱡᱚᱢ ᱾ ᱤᱭᱟᱹ ᱪᱟᱵᱟ ᱮᱭᱟᱭ᱾
ᱩᱸᱻ
ᱟᱫ‌ ᱚᱱᱟ ᱠᱷᱟᱹᱛᱤᱨ ᱜᱮ ᱟᱹᱭᱩᱵ ᱢᱟ ᱟᱹᱭᱩᱵ ᱥᱤ ᱨᱮ ᱫᱤᱱ ᱥᱟᱨᱟᱭ ᱦᱚᱨᱚ ᱨᱮᱜᱮ ᱢᱤᱱᱟᱹᱧᱟ ᱦᱟᱸᱜ᱾
ᱦᱮᱸᱛᱚ ᱠᱚᱥᱴᱚ ᱫᱚ ᱠᱚᱥᱴᱚ ᱜᱮᱭᱟ ᱠᱚᱥᱴᱚ ᱵᱟᱝ ᱦᱩᱭ ᱞᱮᱱᱠᱷᱟᱱ ᱫᱚ ᱢᱟᱱᱮ! ᱪᱮᱫ ᱤᱧ ᱞᱟᱹᱭᱟ ᱢᱟᱱᱮ ᱥᱩᱠ ᱫᱚ ᱵᱟᱝ ᱧᱟᱢᱚᱜᱼᱟ, ᱠᱚᱥᱴᱚ ᱫᱚ ᱦᱩᱭᱩᱜᱭ ᱜᱮᱭᱟ᱾
ᱦ ᱚᱱᱟ ᱠᱷᱟᱹ ᱛᱤᱨ ᱜᱮ ᱟᱫᱚ ᱦᱚᱨ ᱵᱚᱨᱚᱧᱠᱞᱟ᱾ ᱮᱠᱞᱟ ᱛᱮᱫᱚ ᱦᱟᱸᱜ ᱪᱮᱫᱠᱟ ᱛᱤᱱᱟᱹᱜ ᱮᱢ ᱪᱤᱠᱟᱹ ᱫᱟᱲᱮᱭᱟᱜᱼᱟ, ᱥᱮ ᱪᱮᱫ ᱮᱢ ᱤᱭᱟᱹ ᱫᱟᱲᱮᱭᱟᱜᱼᱟ᱾
ᱦᱩᱸ ᱦᱩᱸ
ᱚᱱᱟ ᱠᱷᱟᱹᱛᱤᱨ ᱟᱫᱚ ᱦᱚᱨᱚᱵᱚᱨᱚ ᱧᱚᱜ ᱜᱮᱧ ᱵᱩᱡᱷᱟᱹᱣᱟ ᱠᱟᱹᱣᱰᱤ ᱡᱚᱫᱤ ᱴᱷᱤᱠ ᱴᱷᱟᱠ ᱛᱟᱦᱮᱸ ᱞᱮᱱᱠᱷᱟᱱ ᱫᱚ᱾ ᱦᱚᱸ ᱚᱥᱩᱵᱤᱫᱷᱟ ᱚᱱᱠᱟ ᱵᱟᱝᱧ ᱵᱩᱡᱷᱟᱹᱣ ᱠᱚᱣᱟ᱾
ᱦᱳᱭ ᱫᱚ ᱡᱟ ᱴᱩᱠᱩᱢ ᱜᱮᱢ ᱚᱱᱮᱢ ᱫᱟᱲᱮᱭᱟᱜᱼᱟ ᱩᱱᱟᱹᱜ ᱜᱮ ᱤᱭᱟᱹᱭ ᱢᱮ ᱟᱫᱚ, ᱪᱮᱫ ᱞᱮᱠᱟ ᱵᱟᱠᱷᱟᱱ,
ᱚᱸᱻ
ᱢᱟᱱᱮ ᱤᱧ ᱫᱚ ᱱᱚᱝᱠᱟᱧ ᱞᱟᱹᱭᱟ ᱢᱟᱱᱮ ᱡᱚᱠᱷᱚᱱᱮᱢ ᱪᱟᱥ ᱫᱟ ᱡᱚᱛᱚ ᱡᱤᱱᱤᱥ ᱜᱮ ᱟᱢ ᱫᱚ ᱪᱟᱥ ᱠᱟᱜ ᱢᱮ ᱠᱟᱹᱴᱤᱡ ᱠᱟᱹᱴᱤᱡ ᱫᱚ ᱡᱚᱛᱚᱜᱮ ᱪᱟᱥ ᱠᱟᱜ ᱢᱮ ᱾
ᱟᱫᱚ ᱡᱚᱠᱷᱚᱱᱮᱢ ᱪᱟᱥ ᱮᱫᱟ ᱚᱱᱟᱨᱮᱢ ᱟᱬᱜᱩ ᱟᱠᱟᱱᱟ ᱚᱱᱮ, ᱡᱟᱦᱟᱸ ᱛᱤᱱᱟᱹᱜ ᱜᱮᱢ ᱪᱟᱥ ᱟ ᱥᱮ ᱚᱸᱰᱮ ᱜᱮᱛᱚ ᱛᱟᱦᱮᱱ ᱦᱩᱭᱩᱜ ᱠᱟᱱ ᱛᱟᱢᱟ ᱥᱮ ᱧᱮᱞ ᱦᱩᱭᱩᱜ ᱠᱟᱱ ᱛᱟᱢᱟ ᱛᱚ ᱟᱫᱚ ᱡᱟᱦᱟᱸ ᱛᱤᱱᱟᱹᱜ ᱜᱮᱢ ᱪᱟᱥ᱾ ᱪᱮᱫ ᱠᱟᱹᱴᱤᱡ ᱛᱟᱢ ᱟᱨ ᱵᱮᱥᱤ ᱛᱟᱢ ᱚᱱᱟᱛᱮᱧ ᱞᱟᱹᱭ ᱮᱫᱟ ᱢᱟᱱᱮ, ᱡᱚᱛᱚ ᱡᱤᱱᱤᱥ ᱟᱢ ᱫᱚ ᱤᱭᱟᱹ ᱠᱟᱜ ᱢᱮ ᱨᱚᱦᱚᱭ ᱠᱟᱜ ᱢᱮ᱾
ᱦᱩ ᱦᱮᱸ ᱡᱚᱛᱚ ᱡᱤᱱᱤᱥ ᱵᱟᱢ ᱨᱚᱦᱚᱭ ᱞᱮᱠᱷᱟᱱ ᱠᱟᱹᱣᱰᱤ ᱫᱚ ᱚᱠᱟ ᱞᱮᱠᱟᱨᱮ ᱦᱤᱡᱩᱜ ᱵᱟᱝ ᱡᱟᱦᱟᱱᱟᱜ ᱨᱮᱜᱮ ᱛᱚ ᱢᱤᱫᱴᱮᱱ, ᱢᱚᱱᱮ ᱩᱨᱤᱡ ᱠᱟᱛᱮᱜ ᱡᱩᱚᱫᱤ ᱡᱟᱦᱟᱱᱟᱜ ᱨᱮᱢ ᱟᱬᱜᱚᱱᱟ ᱛᱟᱦᱚᱞᱮ ᱠᱷᱟᱱ ᱫᱚ ᱚᱱᱟ ᱫᱚ, ᱠᱩᱠᱢᱩ ᱥᱚᱯᱷᱚᱞ ᱫᱟᱲᱮᱭᱟᱜᱼᱟ ᱡᱮ ᱵᱟᱝᱟ, ᱚᱠᱛᱚ ᱛᱮ ᱟᱬᱜᱚ ᱟᱠᱟᱱᱟᱭ ᱞᱟᱹᱭ ᱟᱠᱚ ᱡᱟᱦᱟᱸᱭ ᱜᱮ ᱵᱚᱸᱜᱟ ᱵᱩᱨᱩ ᱠᱚ, ᱠᱚᱭᱚᱜ ᱠᱟᱛᱮᱫ ᱨᱮᱦᱚᱸ ᱠᱟᱹᱴᱤᱡ ᱠᱚ ᱞᱟᱹᱭᱟ ᱵᱟᱝᱟ ᱠᱟᱹᱢᱤᱨᱮ ᱟᱬᱜᱚ ᱠᱟᱱᱟ ᱱᱩᱭ ᱫᱚ, ᱡᱟᱸᱦᱟ ᱜᱮ ᱠᱟᱹᱣᱰᱤ ᱞᱟᱹᱜᱤᱫ ᱨᱮᱦᱚᱸ ᱥᱮ ᱞᱟᱡ ᱵᱤ ᱞᱟᱹᱜᱤᱫ ᱨᱮᱦᱚᱸ ᱦᱩᱭᱩᱜ ᱛᱟᱭᱢᱟ ᱡᱟᱸᱦᱟ ᱜᱮ,
ᱦᱳᱭ, ᱦᱳᱭ, ᱦᱳᱭ,
ᱚᱱᱟ ᱦᱟᱹᱛᱤᱧᱟᱜ ᱟᱫᱚ, ᱢᱚᱱᱮᱭ ᱠᱤᱜᱼᱟᱹᱧ ᱡᱮ ᱡᱮ ᱨᱚᱦᱚᱭ ᱞᱮᱠᱷᱟᱱ ᱪᱮᱫ ᱦᱩᱭᱩᱜᱼᱟ, ᱟᱫᱚ ᱦᱟᱸᱜ ᱦᱚᱲ ᱠᱚᱫᱚ ᱦᱩᱫᱤᱥ ᱵᱟᱠᱚ ᱮᱢ ᱠᱟᱣᱫᱤᱧᱟ ᱟᱫᱚ ᱱᱚᱣᱟ ᱫᱚ, ᱚᱱᱠᱟᱜᱮ ᱩᱭᱦᱟᱹᱨ ᱪᱤᱱᱛᱟᱹ ᱛᱟᱦᱮᱸ ᱠᱟᱱ ᱛᱟᱦᱮᱸ ᱟᱫᱚ ᱚᱱᱟ ᱠᱚ ᱦᱟᱛᱮᱜ ᱜᱮ, ᱟᱲᱜᱳ ᱟᱠᱟᱱ ᱱᱚᱭᱟ,
ᱦᱮᱸᱛᱚ, ᱡᱚᱛᱚ ᱦᱚᱲ ᱫᱚ ᱵᱟᱵᱚᱱ ᱥᱚᱢᱟᱱᱟᱛᱚ ᱡᱚᱛᱚ ᱦᱚᱲ ᱫᱚ ᱞᱟᱹᱭᱟᱭ ᱱᱩᱭ ᱡᱩᱫᱤ ᱦᱟᱝᱠᱟᱭᱟᱭ ᱱᱟᱝᱠᱟᱭᱟᱭ, ᱱᱟᱦᱟᱜ ᱩᱱᱤ ᱫᱚ ᱦᱟᱦᱟᱝ ᱠᱟᱹᱣᱰᱤ ᱠᱚ ᱫᱚᱢᱮ ᱦᱟᱸᱜ ᱦᱩᱭᱩᱜ ᱛᱟᱠᱚ ᱢᱚᱡᱽ ᱛᱮᱠᱚ ᱛᱟᱦᱮᱱᱟ ᱾
ᱢᱟᱱᱮ ᱟᱵᱚ ᱦᱚᱲ ᱫᱚ ᱚᱱᱠᱟ ᱛᱚ ᱢᱟᱱᱮ ᱦᱤᱥᱟᱹ ᱛᱚ ᱢᱟᱱᱮ ᱵᱟᱹᱲᱤ ᱢᱟᱱᱮ ᱢᱮᱱᱟᱜ ᱠᱚᱣᱟ ᱚᱱᱠᱟᱱ ᱠᱚ ᱢᱟᱱᱮ ᱵᱷᱟᱹᱜᱤ ᱰᱟᱦᱟᱨ ᱫᱚ ᱵᱟᱭ ᱩᱫᱩᱜ ᱟᱢᱟ ᱟᱢᱫᱚ ᱵᱟᱹᱲᱤᱡ ᱰᱟᱦᱟᱨ, ᱛᱮᱜᱮ ᱢᱟᱱᱮ ᱰᱟᱨᱦᱟᱣ ᱨᱮᱱᱟᱜ ᱮ ᱪᱮᱥᱴᱟᱭᱟ ᱾
ᱦᱮᱸ ᱡᱚᱛᱚ ᱦᱚᱲ ᱫᱚ ᱢᱤᱫ ᱢᱚᱱᱮ ᱛᱮᱫᱚ ᱵᱟᱭ ᱠᱚᱭᱚᱜ ᱢᱮᱭᱟ ᱩᱱᱤ ᱫᱚ ᱦᱟᱸᱜ,
ᱦᱩᱸ ᱾